ᱦᱮᱞᱳ
ᱦᱮᱞᱳ ᱢᱮᱱᱫᱟᱹᱧ ᱨᱚᱲ ᱟᱸᱡᱚᱢᱚᱜ ᱠᱟᱱᱟ ᱥᱮ᱾
ᱤᱧᱟᱹᱜ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾
ᱟᱪᱪᱷᱟ ᱛᱟᱞᱦᱮ ᱚᱢᱵᱚᱛᱤ ᱤᱫᱤ ᱠᱟᱛᱮᱜ ᱛᱮᱦᱤᱧ ᱠᱟᱹᱴᱤᱡ ᱵᱟᱰᱟᱭ ᱥᱟᱱᱟᱧ ᱠᱟᱱᱟ
ᱟᱪᱪᱷᱟ ᱚᱢᱵᱚᱛᱤ ᱤᱫᱤ ᱠᱟᱛᱮᱜ ᱟᱢᱵᱟᱵᱩᱛ ᱛᱤ ᱤᱫᱤ ᱠᱟᱛᱮᱫ ᱫᱚ ᱦᱟᱸᱜ ᱟᱞᱮ ᱦᱚᱸᱜ-ᱚᱭ ᱦᱚᱞᱟᱱᱚᱜ ᱜᱮ ᱛᱟᱵ ᱮᱱᱟ ᱦᱟᱜ ᱟᱢᱵᱚᱛᱤ ᱫᱚ ᱛᱮ ᱟᱫᱚ ᱚᱲᱟᱜ ᱚᱲᱟᱜ ᱨᱮᱠᱚ ᱢᱟᱱᱟᱣ ᱵᱟᱲᱟ ᱠᱮᱫᱟ ᱦᱟᱸᱜ ᱟᱫᱚ ᱤᱧ ᱫᱚ ᱚᱲᱟᱜ ᱨᱮᱫᱚ ᱵᱟᱹᱱᱩᱜᱤᱧᱟ ᱛᱚ ᱛᱟᱞᱦᱮ ᱟᱫᱚ ᱦᱟᱸᱜ ᱟᱢᱵᱟᱵᱩᱛᱤ ᱛᱮᱫᱚ ᱚᱲᱟᱜ ᱩᱛᱷᱟᱹᱜ ᱠᱚᱨᱮ ᱜᱮᱠᱚ ᱢᱟᱱᱟᱣᱟ ᱟᱫᱚ ᱱᱚᱰᱮ ᱫᱚ ᱦᱟᱸᱜ ᱵᱟᱝᱞᱮ ᱢᱟᱱᱟᱣ ᱠᱟᱫᱟ ᱟᱞᱮ ᱫᱚ ᱟᱢᱵᱟᱵᱚᱛᱤ ᱫᱚ ᱢᱟᱱᱮ ᱱᱚᱝᱠᱟ ᱤᱧ ᱫᱚ ᱦᱟᱸᱜ ᱵᱟᱹᱧ ᱵᱟᱲᱟᱭᱟ ᱤᱱᱟᱹᱜ ᱫᱚ ᱵᱟᱝ ᱵᱟᱰᱟᱭ ᱵᱟᱹᱱᱩᱜ ᱛᱤᱧᱟ ᱟᱢᱵᱟᱵᱚᱛᱤ ᱱᱤᱭᱟᱹᱫᱚ᱾ ᱛᱚᱧ ᱵᱟᱰᱟᱭᱟ ᱟᱢᱵᱟᱵᱚᱛᱤ ᱨᱮᱫᱚ ᱢᱟᱱᱮ ᱚᱱᱠᱟ ᱡᱟᱜᱮ ᱠᱟᱱᱴᱷᱟᱲ ᱠᱚ, ᱩᱞ ᱠᱚ, ᱵᱚᱸᱜᱟ ᱭᱟᱠᱚ ᱟᱨ ᱪᱮᱫ ᱵᱚᱸᱜᱟ ᱵᱟᱲᱟ ᱠᱟᱛᱮᱜ ᱟᱨ ᱚᱱᱟ ᱠᱟᱱᱴᱷᱟᱲ ᱠᱷᱟᱹᱡᱟᱹᱲᱤ ᱠᱚ ᱡᱚᱢᱟ ᱚᱱᱮ ᱚᱱᱠᱟ ᱟᱨ ᱚᱱᱟ ᱜᱤᱧ ᱵᱟᱲᱟᱭᱟ ᱚᱱᱟ᱾ ᱚᱱᱟ ᱟᱨ ᱪᱮᱫ ᱵᱚᱸᱜᱟ ᱭᱟᱠᱚ ᱟᱨ ᱚᱱᱟ ᱠᱟᱱᱴᱷᱟᱲ ᱠᱷᱟᱹᱡᱟᱹᱲᱤ ᱠᱚ ᱡᱚᱢᱟ ᱛᱟᱨᱯᱚᱨᱮ ᱯᱤᱴᱷᱟᱹ ᱞᱟᱴᱷᱟ ᱭᱟᱠᱚ᱾ ᱡᱤᱞ ᱠᱚᱠᱚ ᱩᱛᱩᱭᱟ᱾ ᱠᱟ‌ ᱟᱨ ᱪᱮᱫ?
ᱟᱪᱪᱷᱟᱸ ᱟᱨ ᱚᱻ ᱯᱮᱲᱟ ᱠᱚᱯᱮ ᱱᱮᱶᱛᱟ ᱠᱚᱣᱟ ᱥᱮ ᱵᱟᱝ ᱢᱤᱥ ᱮᱨᱟ, ᱦᱚᱯᱚᱱ ᱮᱨᱟ,
ᱦᱮᱸ ᱟᱢᱵᱟᱵᱚᱛᱤ ᱨᱮᱫᱚ ᱦᱮᱸ ᱯᱮᱲᱟ ᱠᱚ ᱱᱮᱣᱛᱟ ᱠᱚᱣᱟ᱾ ᱦᱮ ᱡᱟᱶᱟᱭ ᱜᱚᱝᱠᱮ ᱢᱤᱥᱨᱟ ᱠᱚ ᱟᱨ ᱪᱮᱫ᱾ ᱚᱱᱟ ᱥᱮᱨᱮᱧ ᱦᱚᱸ ᱡᱟᱹᱱᱤᱜ ᱮᱢᱟ ᱟᱸᱡᱚᱢ ᱟᱸᱡᱚᱢ ᱠᱟᱜ ᱜᱮᱭᱟᱢ ᱚᱱᱟ ᱟᱢᱵᱟᱵᱩᱛᱤ ᱨᱮ ᱱᱟᱹᱭᱦᱟᱹᱨ ᱞᱟᱝ ᱪᱟᱞᱟᱜ-ᱟ᱾ ᱟᱧᱡᱚᱢ ᱠᱟᱫᱟᱢ‌ ᱥᱮ ᱵᱟᱝ ᱚᱱᱟ
ᱵᱟᱝ ᱵᱟᱝ ᱵᱟᱹᱧ ᱟᱧᱡᱚᱢ
ᱚᱸᱻ ᱟᱪᱪᱷᱟ ᱵᱟᱢ ᱟᱸᱡᱚᱢ ᱠᱟᱫᱟ᱾
ᱦᱩᱸ ᱟᱹᱰᱤ ᱱᱟ ᱟᱹᱰᱤ ᱱᱟᱯᱟᱭ ᱟᱨ ᱪᱮᱫ ᱡᱤᱞ ᱠᱚᱯᱮ ᱯᱤᱴᱷᱟᱹᱭᱟ?
ᱩᱸ ᱪᱮᱫ ᱡᱤᱞ ᱵᱚᱞᱛᱮ ᱦᱟᱸᱜ ᱫᱚ ᱱᱚᱝᱠᱟ ᱠᱟᱱᱟ ᱡᱟᱦᱟᱸᱭ ᱚᱶᱻ ᱡᱚᱛᱚ ᱦᱚᱲ ᱛᱚ ᱡᱚᱛᱚ ᱡᱤᱞ ᱵᱟᱠᱚ ᱡᱚᱢᱟ ᱟᱫᱚ ᱡᱟᱦᱟᱸᱭ ᱡᱟᱦᱟᱸ ᱡᱤᱞ ᱠᱚ ᱠᱩᱥᱤᱭᱟᱜ-ᱟ ᱡᱮᱢᱚᱱ ᱥᱩᱠᱨᱤ ᱡᱤᱞ ᱥᱤᱢ ᱡᱤᱞ ᱯᱤᱴᱷᱟᱹ ᱫᱚ ᱦᱟᱸᱜ ᱡᱚᱛᱚ ᱡᱤᱞ ᱜᱮ ᱡᱤᱞ ᱯᱤᱴᱷᱟᱹ ᱭᱟᱠᱚ ᱩᱛᱩ ᱭᱟᱠᱚ ᱡᱟᱜ ᱡᱟᱦᱟᱸᱭ ᱡᱟᱦᱟᱸ ᱱᱟᱜ ᱜᱮ ᱡᱟᱦᱟᱸᱭ ᱫᱚ ᱦᱳᱭᱛᱚ ᱥᱩᱠᱨᱤ ᱡᱤᱞ ᱠᱚ ᱡᱚᱢᱟ ᱩᱱᱠᱩ ᱫᱚ ᱥᱩᱠᱨᱤ ᱡᱤᱞ ᱡᱟᱦᱟᱸᱭ ᱰᱟᱝᱨᱤ ᱡᱤᱞ ᱠᱚ ᱡᱚᱢᱟ ᱩᱱᱠᱩ ᱫᱚ ᱰᱟᱝᱨᱤ ᱡᱤᱞ ᱡᱟᱦᱟᱸᱭ ᱡᱟᱦᱟᱸ ᱴᱟᱜ ᱡᱚᱢ ᱥᱟᱱᱟᱭᱟ ᱩᱱᱠᱩ ᱚᱱᱟ ᱴᱟᱜ ᱠᱟ ᱯᱤᱴᱷᱟᱹᱭᱟ ᱟᱨ ᱪᱮᱫ᱾ ᱚᱱᱠᱟ ᱫᱚ ᱵᱟᱹᱱᱩᱜᱼᱟ ᱡᱮ ᱱᱚᱶᱟ ᱡᱤᱞ ᱜᱮ ᱩᱱ ᱫᱚ ᱠᱚ ᱯᱤᱴᱷᱟᱹᱭᱟ ᱥᱮ ᱪᱮᱫ ᱠᱚ ᱚᱱᱠᱟ ᱫᱚ ᱵᱟᱝ ᱠᱟᱱᱟ ᱪᱮᱜ ᱦᱚᱸ᱾
ᱦᱮᱸ ᱟᱥᱚᱞ ᱫᱩᱧ ᱟᱸᱡᱚᱢ ᱠᱟᱜᱼᱟ ᱛᱚ ᱢᱟᱱᱮ ᱟᱢᱵᱟ ᱵᱟᱹᱛᱤ ᱨᱮᱫᱚ ᱡᱮᱢᱚᱱ ᱠᱷᱟᱱᱴᱟᱲ ᱡᱚᱢ ᱛᱮ ᱮᱸᱜ ᱡᱚᱢ ᱜᱮᱭᱟ ᱠᱚ ᱚᱱᱟ ᱫᱚ ᱠᱤᱨᱤᱧ ᱠᱟᱛ ᱛᱮᱜ ᱨᱮᱦᱚᱸ ᱠᱚ ᱡᱚᱢ ᱜᱮᱭᱟ᱾ ᱟᱫᱚ ᱚᱱᱠᱟ ᱜᱮ ᱡᱩᱫᱤ ᱡᱤᱞ ᱯᱤᱴᱷᱟᱹ ᱦᱚᱸ ᱯᱟᱪᱷᱮᱜ ᱱᱚᱣᱟ ᱡᱤᱞ ᱜᱮᱠᱚ ᱯᱤᱴᱷᱟᱹᱭᱟ᱾ ᱮᱴᱟᱜ ᱡᱤᱞ ᱫᱚ ᱵᱟᱠᱚ ᱯᱤᱴᱷᱟᱹᱭᱟ ᱚᱱᱠᱟ ᱯᱟᱪᱮᱜ ᱟᱹᱱ-ᱟᱹᱨᱤ ᱠᱚ ᱢᱮᱱᱟᱜ ᱟᱠᱟᱜ ᱱᱚᱣᱟ ᱯᱟᱨᱟᱵᱽ ᱨᱮ᱾
ᱵᱟᱝ ᱜᱮ ᱟᱢᱵᱟᱵᱩᱛᱤ ᱨᱮᱫᱚ ᱚᱱᱟ ᱦᱩᱭᱩᱜ ᱠᱟᱱᱟ ᱠᱟᱱᱴᱷᱟᱲ ᱟᱢᱵᱟᱵᱩᱛᱤ ᱨᱮᱫᱚ ᱠᱟᱱᱴᱷᱟᱲ ᱠᱷᱟᱹᱡᱟᱹᱲᱤ ᱠᱚ ᱡᱚᱢᱟ ᱚᱱᱟ ᱜᱤ ᱤᱧ ᱦᱚᱸ ᱚᱱᱟ ᱜᱮ ᱦᱮᱸ ᱡᱚᱢ ᱦᱩᱭᱩᱜ ᱜᱮᱭᱟ ᱯᱚᱨᱛᱮᱠ ᱥᱮᱨᱢᱟ ᱜᱮ ᱟᱨ ᱚᱱᱟ ᱵᱚᱸᱜᱟ ᱭᱟᱠᱚ ᱚᱱᱟ ᱜᱤᱧ ᱤᱧ ᱵᱟᱰᱟᱭᱟ ᱟᱢᱵᱟᱵᱚᱛᱤ ᱨᱮᱫᱚ ᱠᱟᱱᱴᱷᱟᱲ ᱠᱷᱟᱹᱡᱟᱲᱤ ᱠᱚ ᱡᱚᱢᱟ ᱱᱚᱠᱷᱟ ᱱᱚᱠᱷᱟᱧ ᱵᱟᱲᱟᱭᱟ᱾
ᱟᱪᱪᱷᱟ ᱟᱹᱰᱤ ᱵᱮᱥ ᱟᱨ ᱪᱮᱫ ᱪᱮᱜ ᱯᱟᱨᱟᱯ ᱠᱚ ᱛᱟᱯᱮ ᱢᱮᱱᱟᱜᱼᱟ?
ᱟᱨ ᱟᱢᱵᱟᱵᱩᱛᱤ ᱮᱸ ᱟᱵᱚᱣᱟᱜ ᱡᱟᱦᱟᱸ ᱠᱟᱱᱟ ᱟᱨ ᱪᱮᱫ ᱥᱟᱱᱛᱟᱞ ᱠᱚᱣᱟᱜ ᱡᱟᱦᱟᱸ ᱦᱮᱱᱟᱜᱼᱟ᱾ ᱡᱮᱞᱮᱠᱟ ᱢᱮᱛᱟᱜ ᱢᱮ ᱵᱟᱦᱟ, ᱥᱚᱦᱚᱨᱟᱭ ᱛᱟᱯᱚᱨᱮ ᱥᱟᱠᱨᱟᱛ, ᱛᱟᱯᱚᱨᱮ ᱢᱟᱜ ᱢᱚᱬᱮ ᱟᱨᱦᱚᱸ ᱦᱟᱸᱜ ᱪᱮᱜ ᱠᱚ ᱦᱮᱱᱟᱜ ᱜᱮᱭᱟ ᱟᱭᱢᱟ ᱜᱟᱱ ᱵᱟᱹᱧ ᱫᱤᱥᱟᱹᱭ ᱫᱟ ᱦᱟᱸᱜ᱾
ᱚ ᱟᱞᱮ ᱥᱮᱜ ᱫᱚ ᱚ ᱵᱟᱦᱟ, ᱥᱚᱦᱨᱟᱭ ᱢᱟ ᱢᱮᱱᱟᱜ ᱜᱮᱭᱟ ᱚᱱᱟ ᱫᱚ ᱡᱟᱦᱟᱸ ᱛᱤᱱᱟᱹᱜ ᱚ ᱡᱟᱦᱟᱸ ᱥᱟᱱᱛᱟᱲ ᱢᱮᱱᱟᱜ ᱵᱚᱱᱟ ᱚᱱ ᱵᱟᱦᱟ, ᱥᱚᱦᱨᱟᱭ ᱫᱚ ᱠᱚ ᱯᱟᱨᱟᱵᱚᱜ ᱜᱮᱭᱟ ᱢᱮᱱᱠᱷᱟᱱ ᱟᱞᱮ ᱥᱮᱜ ᱫᱚ ᱚᱻᱜ ᱠᱟᱨᱟᱢ ᱦᱚᱸ ᱢᱮᱱᱟᱜᱼᱟ ᱟᱸᱵ ᱩᱸᱜ ᱤᱭᱟᱹ ᱢᱟᱢᱚᱬᱮ ᱵᱟᱹᱪᱩᱜ ᱟᱱᱟᱝ ᱨᱩᱰᱟᱹ ᱵᱟᱹᱪᱩᱜ ᱟᱱᱟᱝ ᱟᱨ ᱨᱩᱰᱟᱹ ᱵᱟᱹᱪᱩᱜ ᱟᱱᱟᱝ ᱟᱨ ᱱᱚᱣᱟ ᱟᱢᱵᱟᱵᱟᱹᱛᱤ ᱵᱟᱹᱪᱩᱜ ᱟᱱᱟᱝ᱾
ᱚᱻ ᱟᱪᱪᱷᱟ ᱟᱯᱮ ᱚᱱᱛᱮ ᱛᱟᱦᱚᱞᱮ ᱠᱟᱨᱟᱢ ᱠᱟᱨᱟᱢ ᱦᱚᱸᱯᱮ ᱠᱟᱨᱟᱢᱚᱜ ᱜᱮᱭᱟ ᱵᱟᱝ?
ᱦᱮᱸ ᱟᱞᱮᱥᱮᱫ ᱫᱚ ᱢᱟᱺᱡᱷᱤ ᱠᱟᱨᱟᱢ᱾
ᱚᱻ
ᱟᱯᱮ ᱥᱮᱫ ᱫᱚ?
ᱠᱟᱨᱟᱢ ᱫᱚ ᱦᱟᱸᱜ ᱠᱚ ᱠᱟᱨᱟᱢᱚᱜᱼᱟ ᱟᱞᱮ ᱱᱚᱛᱮ ᱟᱫᱚ ᱪᱮᱫ ᱪᱤᱠᱟᱹᱣ ᱠᱟᱱᱟ ᱦᱟᱸᱜ ᱢᱟᱱᱮ ᱟᱞᱮ ᱟᱹᱛ ᱟᱹᱛᱩ ᱨᱮᱫᱚ ᱦᱟᱸᱜ ᱵᱟᱠᱚ ᱠᱟᱨᱟᱢᱚᱜᱼᱟ ᱵᱟᱞᱮ ᱠᱟᱨᱟᱢᱚᱜᱼᱟ ᱟᱨ ᱪᱮᱫ ᱟᱞᱮ ᱟᱹᱛᱩ ᱨᱮᱫᱚ ᱱᱚᱝᱠᱟ ᱟᱠᱟᱱᱟ ᱢᱟᱱᱮ ᱫᱤᱠᱩ ᱢᱮᱥᱟ ᱟᱹᱛᱩ ᱠᱟᱱ ᱛᱟᱞᱮᱭᱟ ᱦᱟᱸᱜ ᱟᱫᱚ ᱟᱞᱮ ᱟᱹᱛᱩ ᱨᱮᱫᱚ ᱢᱟᱱᱮ ᱥᱟᱱᱛᱟᱲ ᱜᱮᱞᱮ ᱠᱚᱢ ᱜᱮᱭᱟ ᱟᱨ ᱪᱮᱫ ᱟᱨ ᱫᱤᱠᱩ ᱜᱮᱠᱚ ᱰᱷᱮᱨ ᱜᱮᱭᱟ ᱾ ᱟᱫᱚ ᱠᱟᱨᱟᱢ
ᱛᱚ ᱠᱟᱨᱟᱢ ᱦᱚᱸ ᱚᱱᱠᱟ ᱞᱮᱠᱟ ᱟᱞᱮ ᱟᱹᱛᱩ ᱨᱮᱫᱚ ᱦᱟᱸᱜ ᱵᱟᱝᱞᱮ ᱢᱟᱱᱟᱣ ᱜᱮᱭᱟ ᱾ ᱡᱟᱦᱟᱸ ᱞᱮᱠ ᱥᱚᱦᱨᱟᱭ ᱥᱟᱠᱨᱟᱛ ᱵᱟᱦᱟ ᱱᱚᱣᱟ ᱠᱚᱫᱚ ᱞᱮ ᱢᱟᱱᱟᱣ ᱜᱮᱭᱟ ᱪᱮᱫᱟᱜ ᱵᱟᱝᱢᱟ ᱠᱚᱢ ᱜᱮᱭᱟ ᱞᱮ ᱛᱚ ᱦᱚᱲ ᱦᱚᱸ ᱾ ᱟᱫᱚ ᱚᱱᱟ ᱠᱚ ᱞᱟᱹᱜᱤᱫ ᱪᱮᱫ ᱠᱚ ᱟᱭᱢᱟ ᱠᱤᱪᱷᱩ ᱪᱮᱫ ᱥᱟ ᱥᱟᱯᱟᱵ ᱠᱚ ᱞᱟᱜᱟᱜᱼᱟ ᱟᱨ ᱦᱚᱲ ᱠᱚᱦᱚᱸ ᱠᱤᱪᱷᱩ ᱵᱟᱢ ᱛᱟᱦᱮᱸ ᱞᱮᱱᱠᱷᱟᱱ ᱫᱚ ᱵᱟᱨᱭᱟ ᱯᱮᱭᱟ ᱚᱲᱟᱜ ᱛᱮᱫᱚ ᱚᱠᱟ ᱞᱮᱠᱟᱨᱮᱢ ᱠᱟᱨᱟᱢ ᱫᱚᱢ ᱠᱚᱨᱟᱣᱟ ᱦᱳᱭ ᱥᱮ ᱾
ᱦᱮᱸ, ᱟᱫᱚ ᱟᱞᱮ ᱥᱮᱫ ᱫᱚ ᱢᱟᱺᱡᱷᱤ ᱠᱟᱨᱟᱢ ᱟᱨ ᱫᱚᱥᱟᱨ ᱦᱤᱞᱳᱜ ᱫᱚ ᱵᱩᱲᱦᱤ ᱠᱟᱨᱟᱢ ᱵᱟᱝ ᱟᱨᱚ ᱟᱫᱮᱠ ᱠᱚᱫᱚᱧ ᱧᱮᱞ ᱠᱟᱜᱼᱟ ᱡᱮ ᱡᱟᱣᱟ ᱠᱟᱨᱟᱢ ᱦᱚᱸᱠᱚ ᱠᱟᱨᱟᱢᱚᱜᱼᱟ ᱾ ᱟᱫᱮᱠ ᱠᱚᱫᱚ ᱟᱫᱷᱮᱱ ᱥᱮᱫ ᱢᱟᱱᱮ ᱚᱠᱟ ᱚᱠᱟ ᱥᱮᱫ ᱫᱚ ᱴᱚᱴᱷᱟ ᱡᱟᱹᱱᱤᱭᱟᱹ ᱡᱟᱣᱟ ᱠᱟᱨᱟᱢ ᱟᱨᱦᱚᱸ ᱟᱸᱻ ᱠᱤᱸᱥᱟᱹᱬ ᱠᱟᱨᱟᱢ ᱦᱚᱸ ᱡᱟᱦᱟᱸ ᱫᱚ ᱚᱲᱟᱜ ᱨᱮ ᱫᱟᱨᱮ ᱟᱠᱚᱣᱟ ᱾
ᱚᱻ
ᱚᱱᱠᱟ ᱟᱫ ᱟᱯᱮ ᱥᱮᱫ ᱮᱢ ᱧᱮᱞ ᱵᱟᱲᱟ ᱟᱠᱟᱫᱼᱟ ᱠᱤᱥᱟᱹᱬ ᱠᱟᱨᱟᱢ ᱥᱮ ᱡᱟᱣᱟ ᱠᱟᱨᱟᱢ?
ᱧᱮᱞ ᱫᱩᱧ ᱧᱮᱞ ᱵᱟᱲᱟ ᱟᱠᱟᱫᱟ ᱦᱟᱸᱜ ᱟᱫᱚ ᱚᱱᱠᱟ ᱞᱮᱠᱟ ᱡᱟᱦᱟᱸ ᱞᱮᱠᱟ ᱮᱦᱚᱵ ᱠᱷᱚᱱ ᱢᱩᱪᱟᱹᱫ ᱦᱟᱹᱵᱤᱡ ᱪᱮᱫᱠᱟ ᱵᱷᱟᱵᱽ ᱛᱮ ᱦᱩᱭᱩᱜᱼᱟ ᱟᱨ ᱪᱮᱫ ᱚᱱᱠᱟ ᱫᱚ ᱦᱟᱸᱜ ᱵᱟᱹᱧ ᱵᱟᱰᱟᱭᱟ᱾ ᱚᱱᱟ ᱠᱟᱨᱟᱢ ᱡᱚᱠᱷᱚᱱ ᱠᱚ ᱮᱱᱮᱡ ᱟᱠᱚ ᱥᱮ ᱛᱚ ᱚᱱᱟ ᱮᱱᱮᱡ ᱠᱚ ᱧᱮᱞ ᱵᱟᱲᱟ ᱦᱩᱭ ᱟᱠᱟᱱᱟ, ᱦᱮᱸ ᱾ ᱚᱱᱟ ᱧᱮᱧᱮᱞ ᱜᱮ ᱪᱟᱞᱟᱣ ᱵᱟᱲᱟᱜᱼᱟ ᱡᱮ, ᱠᱟᱨᱟᱢ ᱦᱩᱭᱩᱜ ᱠᱟᱱᱟ ᱚᱱᱟ ᱟᱛᱩ ᱨᱮ ᱛᱟᱦᱞᱮ ᱛᱮᱦᱤᱧ ᱦᱟᱜ ᱠᱚ ᱮᱱᱮᱡᱟ ᱠᱟᱨᱟᱢ ᱠᱚ ᱫᱚᱱᱟ, ᱛᱟᱦᱞᱮ ᱚᱱᱟ ᱧᱮᱞ ᱪᱟᱞᱟᱣ ᱵᱟᱲᱟ ᱦᱩᱭ ᱟᱠᱟᱱᱟ ᱚᱱᱠᱟ ᱟᱨ ᱪᱮᱫ ᱾ ᱚᱱᱠᱟ ᱡᱮ ᱮᱦᱚᱵ ᱠᱷᱚᱱ ᱢᱩᱪᱟᱹᱫ ᱦᱟᱹᱵᱤᱡ ᱛᱟᱦᱮᱸ ᱦᱩᱭ ᱟᱠᱟᱱᱟ ᱚᱱᱠᱟ ᱫᱚ ᱦᱟᱸᱜ ᱵᱟᱹᱧ ᱧᱮᱞ ᱟᱠᱟᱫᱟ, ᱪᱮᱫᱠᱟ ᱠᱚ ᱵᱚᱸᱜᱟ ᱵᱩᱨᱩᱭᱟ ᱪᱮᱫᱠᱟ ᱦᱟᱸᱜ ᱚᱱᱟ ᱫᱚ ᱦᱟᱸᱜ ᱵᱟᱹᱧ ᱵᱟᱲᱟᱭᱟ ᱾ ᱟᱯᱮ ᱚᱱᱛᱮ ᱢᱟ ᱛᱟᱦᱚᱞᱮ ᱠᱚ ᱢᱟᱱᱟᱣ ᱜᱮᱭᱟ, ᱟᱯᱮ ᱟᱹᱛᱩ ᱨᱮ ᱯᱮ ᱢᱟᱱᱟᱣ ᱜᱮᱭᱟ ᱥᱮ ᱵᱟᱝᱼᱟ?
ᱦᱮᱸ ᱟᱞᱮ ᱟᱞᱮ ᱫᱚ ᱟᱞᱮ ᱟᱹᱛᱩ ᱨᱮᱫᱚ ᱢᱮᱱᱟᱜ ᱠᱚᱜᱮᱭᱟ ᱠᱟᱢᱟᱨ ᱢᱮᱱᱟᱜ ᱠᱚᱣᱟ ᱱᱟᱹᱯᱤᱛ ᱢᱮᱱᱟᱜ ᱠᱚᱣᱟ ᱾ ᱟᱨ ᱵᱩᱥᱴᱩᱢ ᱡᱟᱦᱟᱸ ᱫᱟᱥ ᱠᱚ ᱢᱮᱱᱟᱜ ᱠᱚᱣᱟ ᱢᱮᱱ ᱠᱷᱟᱱ ᱡᱟᱹᱥᱛᱤ ᱠᱟᱭ ᱛᱮᱫᱚ ᱟᱵᱚ ᱦᱚᱲ ᱜᱮ ᱢᱮᱱᱟᱜ ᱠᱚᱣᱟ ᱾
ᱟᱪᱪᱷᱟ, ᱦᱳᱭ ᱱᱟᱯᱟᱭ ᱜᱮ ᱾ ᱟᱞᱮ ᱟᱹᱛᱩ ᱨᱮᱫᱚ ᱪᱤᱠᱟᱹᱣ ᱠᱟᱱᱟ ᱦᱟᱸᱜ ᱦᱮᱱᱟᱜ ᱞᱮᱭᱟ, ᱢᱮᱱᱠᱷᱟᱱ ᱥᱟᱱᱛᱟᱲ ᱜᱮᱞᱮ ᱠᱚᱢ ᱜᱮᱭᱟ ᱮᱭ ᱩᱱᱠᱩ ᱵᱩᱥᱴᱩᱢ ᱢᱮᱱᱟᱜ ᱠᱚᱣᱟ ᱞᱟᱹᱯᱤᱛ ᱢᱮᱱᱟᱜ ᱠᱚᱣᱟ ᱟᱨ ᱩᱱᱠᱩ ᱪᱤᱞᱤ ᱠᱚ ᱢᱮᱛᱟ ᱠᱚ ᱠᱟᱱᱟ ᱢᱩᱫᱤ ᱴᱟᱭᱴᱮᱞ ᱠᱟᱱ ᱛᱟᱠᱚᱣᱟ ᱦᱟᱜ, ᱦᱳᱭ ᱩᱱᱠᱩ ᱦᱮᱱᱟᱜ ᱠᱚᱣᱟ ᱪᱤᱞᱤ ᱡᱮ ᱠᱚ ᱢᱮᱛᱟ ᱠᱚᱣᱟ ᱾ ᱫᱤᱠᱩ ᱟᱨ ᱪᱮᱫ ᱩᱱᱠᱩ ᱜᱮ ᱵᱟᱹᱲᱛᱤ ᱢᱮᱱᱟᱜ ᱠᱚᱣᱟ ᱾ ᱟᱨ ᱟᱞᱮ ᱥᱟᱱᱛᱟᱲ ᱫᱚ ᱦᱟᱸᱜ ᱞᱮᱠᱷᱟ ᱥᱩᱢᱩᱝ ᱜᱮᱭᱟ ᱚᱸᱰᱮ ᱫᱚ ᱾
ᱚ ᱦᱚᱸᱻ ᱟ ᱟᱞᱮ ᱟᱛᱩ ᱫᱚ ᱥᱮᱫᱟᱭ ᱫᱚᱠᱚ ᱞᱟᱹᱭ ᱛᱟᱦᱮᱸᱫ ᱦᱚᱲ ᱜᱮ ᱰᱷᱮᱨ ᱠᱚ ᱛᱟᱦᱮᱸ ᱠᱟᱱᱟ ᱾ ᱟᱫᱚ ᱠᱟᱨᱟᱢ ᱤᱭᱟᱹ ᱠᱟᱢᱟᱨ ᱫᱚ ᱚᱱᱮ ᱡᱟᱦᱟᱸ ᱯᱷᱟᱞ ᱯᱟᱡᱟᱣ ᱚᱱᱟ ᱞᱟᱹᱜᱤᱫ ᱠᱚ ᱟᱹᱜᱩ ᱠᱮᱫ ᱠᱚᱣᱟ ᱟᱨ ᱢᱟᱹᱴᱤ ᱠᱚ ᱮᱢᱟᱜ ᱠᱚᱣᱟ ᱡᱮ, ᱟᱯᱮ ᱫᱚ ᱱᱚᱰᱮ ᱚᱲᱟᱜ ᱠᱟᱛᱮ ᱛᱟᱦᱮᱱ ᱯᱮ ᱾ ᱟᱨ ᱱᱟᱹᱯᱤᱛ ᱫᱚ ᱡᱟᱦᱟᱸᱭ ᱦᱚᱭᱚ ᱢᱩᱰᱨᱟᱹ ᱚᱱᱮ ᱪᱷᱩᱛ ᱯᱮ ᱪᱷᱩᱛ ᱡᱠᱷᱚᱱ ᱠᱚᱭ ᱯᱷᱮᱨᱟᱣ ᱟᱭ ᱟᱨ ᱵᱩᱥᱴᱩᱢ ᱫᱚᱠᱚ ᱞᱟᱹᱭ ᱛᱟᱦᱮᱸᱫ ᱚᱱᱟ ᱠᱷᱟᱹᱡᱟᱹᱲᱤ ᱚᱠᱚᱭᱮ ᱟᱛᱟ ᱠᱟᱛᱮ ᱚᱠᱚᱭᱮ ᱟᱛᱟᱭ ᱛᱟᱵᱚᱱᱟ ᱚᱱᱟ ᱠᱷᱟᱹᱛᱤᱨ ᱛᱮ ᱩᱱ- ᱠᱩ ᱵᱩᱥᱴᱩᱢ ᱮᱴᱟᱜ ᱟᱛᱩ ᱠᱷᱚᱱ ᱱᱚᱰᱮ ᱟᱹᱜᱩ ᱦᱩᱭ ᱠᱟᱱᱟ ᱚᱱᱟ ᱤᱧ
ᱚ ᱟᱪᱪᱷᱟ ᱟᱪᱪᱷᱟ ᱚ ᱦᱳᱭ ᱡᱟᱦᱟᱸ ᱞᱮᱠᱟᱢ ᱢᱮᱱ ᱠᱮᱫᱟ ᱦᱟᱸᱜ ᱩᱱᱠᱩᱣᱟᱜ ᱠᱟᱹᱢᱤ ᱠᱚ ᱩᱱᱠᱩ ᱫᱚ ᱦᱟᱸᱜ ᱚᱱᱠᱟ ᱜᱮᱠᱚ ᱠᱟᱹᱢᱤᱭᱟ ᱵᱩᱥ- ᱴᱤᱢ ᱫᱚ ᱡᱟᱦᱟᱸ ᱞᱮᱠᱟᱢ ᱞᱟᱹᱭ ᱠᱮᱫᱟ ᱠᱟᱹᱡᱟᱹᱲᱤ ᱠᱚ ᱟᱛᱟᱭᱟ ᱤᱧ ᱧᱮᱞ ᱟᱠᱟᱫ ᱠᱚᱣᱟ ᱩᱱᱠᱩ ᱫᱚ ᱚᱱᱟ ᱚᱱᱟ ᱠᱚᱜᱮ ᱵᱟᱹᱲᱛᱤ ᱠᱚ ᱠᱟᱹᱢᱤᱭᱟ ᱟᱨ ᱪᱮᱫ ᱟᱨ ᱟᱞᱮ ᱟᱛᱳ ᱨᱮᱫᱚ ᱩᱱᱠᱩ ᱤᱭᱟᱹ ᱢᱮᱱᱟᱜ ᱠᱚᱣᱟ ᱩᱱᱠᱩ ᱡᱟᱦᱟᱸᱭ ᱢᱩᱰᱤ ᱴᱟᱴᱮᱞᱤᱧ ᱢᱮᱱ ᱠᱮᱫᱟ ᱩᱱᱠᱩ ᱫᱚ ᱠᱚᱰᱟ ᱠᱚ ᱢᱮᱛᱟ ᱠᱚ ᱠᱟᱱᱟ ᱦᱳᱭ ᱩᱱᱠᱩ ᱜᱮ ᱵᱟᱹᱲᱛᱤ ᱢᱮᱱᱟᱜ ᱠᱚᱣᱟ ᱟᱞᱮ ᱚᱱᱛᱮ ᱟᱯᱮ ᱚᱱᱛᱮ ᱦᱮᱱᱟᱜ ᱠᱚᱣᱟ ᱥᱮ ᱵᱟᱝᱼᱟ
ᱵᱟᱝ ᱵᱟᱹᱪᱩᱜ ᱠᱚᱣᱟ
ᱚᱻ
ᱟᱨ ᱪᱤᱞᱤ ᱪᱤᱞᱤ ᱡᱟᱹᱛᱤᱭᱟᱱ ᱢᱮᱱᱟᱜ ᱠᱚᱣᱟ?
ᱟᱨ ᱡᱟᱹᱛᱤᱭᱟᱱ ᱫᱚ ᱦᱟᱸᱜ ᱟᱨ ᱩᱱᱠᱩ ᱜᱮ ᱦᱟᱸᱜ ᱦᱮᱱᱟᱜ ᱠᱚᱣᱟ ᱩᱱᱠᱩ ᱞᱟᱹᱯᱤᱛ ᱢᱮᱱᱟᱜ ᱠᱚᱣᱟ ᱵᱩᱥᱴᱩᱢ ᱢᱮᱱᱟᱜ ᱠᱚᱣᱟ ᱟᱨ ᱠᱚᱰᱟ ᱢᱮᱱᱟᱜ ᱠᱚᱣᱟ ᱱᱩᱠᱩ ᱜᱮ ᱦᱟᱸᱜ ᱟᱨ ᱛᱟ ᱯᱚᱨᱮ ᱟᱨᱦᱚᱸ ᱦᱮᱱᱟᱜ ᱠᱚᱣᱟ ᱩᱱᱠᱩ ᱢᱩᱥᱞᱟᱹ ᱠᱚᱦᱚᱸ ᱢᱮᱱᱟᱜ ᱠᱚᱣᱟ ᱢᱮᱱᱠᱷᱟᱱ ᱟᱞᱮ ᱟᱛᱩ ᱨᱮᱫᱚ ᱦᱟᱸᱜ ᱵᱟᱹᱱᱩᱜ ᱠᱚᱣᱟ ᱟᱞᱮ ᱯᱷᱟᱨᱟᱠ ᱧᱚᱜ ᱨᱮ ᱫᱚ ᱢᱮᱱᱟᱜ ᱠᱚᱜᱮᱭᱟ ᱦᱟᱸᱜ ᱟᱨ ᱛᱟᱞᱦᱮ ᱢᱮᱱ ᱠᱮᱫᱟᱢ ᱠᱟᱨᱟᱢ ᱯᱚᱨᱚᱵᱽ ᱯᱮ ᱢᱟᱱᱟᱣᱟ ᱟᱯᱮ ᱫᱚ ᱠᱟᱨᱟᱢ ᱠᱟᱨᱟᱢ ᱵᱟᱫ ᱠᱟᱛᱮ ᱡᱟᱦᱟᱸ ᱞᱮᱠᱟ ᱢᱮᱛᱟᱜ ᱢᱮ ᱵᱟᱦᱟ ᱯᱚᱨᱚᱵᱽ ᱮᱸ ᱥᱚᱦᱚᱨᱟᱭ ᱥᱟᱠᱨᱟᱛ ᱱᱚᱣᱟ ᱠᱚᱦᱚᱸ ᱯᱮ ᱛᱟ ᱢᱟᱱᱟᱣ ᱟᱯᱮ ᱛᱚ ᱵᱟᱝ?
ᱦᱮᱸ ᱵᱟᱦᱟ ᱥᱟᱠᱨᱟᱛ ᱱᱚᱣᱟ ᱞᱮ ᱢᱟᱱᱟᱣ ᱜᱮᱭᱟ
ᱚ ᱟᱪᱪᱷᱟ ᱟᱻ ᱟᱢᱵᱟᱵᱚᱛᱤ ᱢᱟᱧ ᱞᱟᱹᱭᱟᱫ ᱢᱮ ᱡᱮ ᱟᱞᱮ ᱫᱚ ᱱᱚᱝᱠᱟ ᱞᱮ ᱢᱟᱱᱟᱣᱟ ᱟᱪᱪᱷᱟ ᱟ- ᱯᱮ ᱡᱟᱦᱟᱸ ᱚᱱᱟ ᱨᱚᱡᱚ ᱪᱮᱫ ᱮᱢ ᱢᱮᱱ ᱠᱮᱫᱟ ᱦᱟᱸᱜ ᱨᱚᱡᱚ ᱚ ᱨᱟᱡᱟ ᱥᱟᱠᱨᱟᱛ ᱦᱳᱭ ᱦᱳᱭ ᱚᱱᱟ ᱫᱚ ᱚᱱᱟ ᱯᱚᱨᱚᱵᱽ ᱫᱚ ᱚᱠᱟ ᱞᱮᱠᱟ ᱯᱮ ᱢᱟᱱᱟᱣᱟ ᱢᱟᱥᱮ ᱞᱟᱹᱭ ᱤᱧ ᱢᱮ ᱤᱧ ᱠᱟᱹᱴᱤᱡ
ᱟᱞᱮᱻ ᱫᱚ ᱚᱱᱠᱟ ᱫᱚ ᱮ ᱫᱚ ᱵᱟᱹᱪᱩᱜ ᱟᱱᱟ ᱡᱟᱦᱟᱸ ᱞᱮᱠᱟ ᱚ ᱮᱻ ᱮᱴᱟᱜ ᱮᱴᱟᱜ ᱠᱚᱫᱚ ᱵᱟᱝ ᱢᱟᱱᱮ ᱱᱚᱣᱟ ᱦᱚᱸ ᱥᱤᱢᱯᱮᱞ ᱜᱮ ᱜᱮᱡ ᱜᱩᱨᱤᱡ ᱠᱟᱛᱮᱜ ᱚ ᱵᱷᱤᱛᱟᱹᱨ ᱨᱮᱠᱚ ᱵᱚᱸᱜᱟᱭᱟ ᱟᱨ ᱯᱤᱴᱷᱟᱹ ᱞᱟᱛᱷᱟ ᱠᱟᱛᱮᱫ ᱜᱮᱠᱚ ᱡᱚᱢᱟ ᱱᱤᱱᱟᱹᱜ ᱜᱮ
ᱚ ᱟᱪᱪᱷᱟ ᱟᱪᱪᱷᱟ ᱱᱟᱯᱟᱭ ᱠᱟᱛᱷᱟ ᱢᱟᱱᱮ ᱟᱢᱵᱟᱵᱚᱛᱤ ᱞᱮᱠᱟᱜᱴ ᱜᱮ ᱟᱨ ᱪᱮᱫ ᱵᱟᱝ
ᱦᱮᱸ ᱢᱟᱱᱮ ᱤᱧ ᱵᱟᱵᱟ ᱴᱷᱮᱱ ᱠᱷᱚᱱ ᱥᱮ ᱦᱟᱯᱲᱟᱢ ᱠᱚᱴᱷᱮᱱᱤᱧ ᱟᱸᱡᱚᱢ ᱠᱟᱜᱼᱟ ᱡᱮᱦᱮᱛᱩ ᱞᱟᱦᱟ ᱫᱚ ᱫᱟᱜ ᱡᱟᱹᱯᱩᱫ ᱠᱚ ᱦᱚᱭ ᱫᱟᱜ ᱠᱚ ᱢᱟᱱᱮ ᱥᱚᱢᱚᱭ ᱚᱠᱛᱚ ᱡᱟᱹᱱᱤ ᱜᱮ ᱦᱤᱡᱩᱜ ᱛᱟᱦᱮᱸᱜ ᱥᱮ ᱟᱫᱚ ᱨᱟᱡᱟ ᱥᱟᱠᱨᱟᱛ ᱢᱟᱲᱟᱝ ᱟᱨ ᱛᱤᱱᱟᱹᱝ ᱜᱮ ᱵᱮᱥ ᱛᱮ ᱫᱚ ᱵᱟᱢ ᱡᱚᱢ ᱧᱩ ᱠᱟᱜᱼᱟ ᱛᱚ ᱵᱟᱹᱫᱽ ᱠᱷᱮᱛ ᱮᱢ ᱥᱤᱭᱟᱢ ᱟᱨᱚ ᱚᱱᱟ ᱚ ᱜᱩᱨᱤᱡ ᱚᱱᱟᱮᱴ ᱢᱟᱫᱮ ᱠᱷᱚᱱ ᱚᱱᱟ ᱠᱷᱚᱛ ᱛᱮᱢ ᱤᱫᱤᱭᱟ ᱟᱫᱚ ᱫᱚᱢᱮ ᱠᱟᱹᱢᱤ ᱛᱮ ᱮᱻ ᱦᱤᱢ ᱥᱤᱢ ᱠᱚᱜᱼᱟ ᱠᱚ ᱟᱫᱚ ᱚᱱᱟ ᱠᱷᱟᱹᱛᱤᱨ ᱛᱮ ᱢᱤᱫ ᱫᱤᱱ ᱡᱚᱢ ᱧᱩ
ᱚ ᱟᱪᱪᱷᱟ ᱟᱪᱪᱷᱟ ᱦᱳᱭ ᱦᱳᱭ ᱦᱳᱭ ᱯᱚᱨᱚᱵᱽ ᱱᱟᱝᱥᱟ ᱟᱨ ᱪᱮᱫ ᱩᱸᱻ ᱡᱤᱨᱟᱣ
ᱟᱨ ᱱᱚᱣᱟ ᱫᱚ ᱪᱮᱫ ᱞᱮᱠᱟ ᱥᱩᱫᱷᱩ, ᱚᱢᱵᱚᱵᱚᱛᱤ ᱫᱚ?
ᱟᱢᱵᱟᱵᱚᱛᱤ ᱫᱚ ᱢᱟᱱᱮ ᱚᱱᱟ ᱫᱚ ᱦᱟᱸᱜ ᱠᱚ ᱢᱮᱱᱟ ᱟᱨ ᱪᱮᱫ ᱠᱟᱱᱴᱷᱟᱲ ᱠᱚ, ᱢᱟᱱᱮ ᱟᱢᱵᱟᱵᱚᱛᱤ ᱞᱟᱦᱟ ᱫᱚ ᱢᱮᱱᱟ ᱠᱚ ᱡᱮ ᱠᱟᱱᱴᱷᱟᱲ ᱠᱚ ᱵᱟᱠᱚ ᱡᱚᱢᱟ, ᱟᱫᱚ ᱚᱱᱟ ᱟᱢᱵᱟᱵᱚᱛᱤ ᱨᱮᱜᱮ ᱵᱚᱸᱜᱟ ᱵᱩᱨᱩ ᱵᱟᱲᱟ ᱠᱟᱛᱮᱜ ᱛᱟ -ᱯᱚᱨᱮ ᱟᱫᱚ ᱚᱱᱟ ᱫᱚᱠᱚ ᱡᱚᱢ ᱟᱨ ᱪᱮᱫ, ᱱᱚᱣᱟ ᱠᱚᱧ ᱵᱟᱰᱟᱭᱟ᱾ ᱥᱮ ᱚᱠᱟ ᱞᱮᱠᱟ ᱯᱩᱨᱟᱹ ᱯᱩᱨᱤ ᱫᱚ ᱦᱟᱸᱜ ᱱᱤᱭᱚᱢ ᱛᱮᱫ ᱫᱚᱦᱟᱸᱜ ᱵᱟᱹᱧ ᱵᱟᱰᱟᱭ ᱵᱟᱹᱱᱩᱜ ᱛᱤᱧᱟᱹ᱾ ᱦᱮᱸ ᱛᱟᱦᱞᱮ ᱟᱯᱮ ᱚᱱᱛᱮ ᱫᱚ ᱡᱟᱦᱟᱸ ᱟᱢ ᱟᱵᱚᱣᱟᱜ ᱫᱚ ᱡᱟᱦᱟᱸ ᱥᱚᱦᱚᱨᱟᱭ ᱯᱚᱨᱚᱵᱽ ᱠᱚ ᱢᱮᱛᱟᱜ ᱠᱟᱱᱟ ᱡᱟᱦᱟᱸ ᱫᱚ ᱟᱵᱚᱣᱟᱜ ᱡᱚᱛᱚ ᱠᱷᱚᱱ ᱢᱟᱨᱟᱝ ᱯᱚᱨᱚᱵᱽ᱾ ᱚᱱᱟ ᱫᱚ ᱩᱸ ᱪᱮᱫ ᱠᱚ ᱞᱮᱠᱟ ᱯᱮ ᱢᱟᱱᱟᱣᱟ ᱢᱟᱱᱮ ᱚᱠᱟ ᱡᱚᱠᱷᱚᱱ ᱫᱚ ᱯᱮ ᱢᱟᱱᱟᱣ ᱜᱮᱭᱟ ᱟᱯᱮ ᱫᱚ, ᱯᱩᱥ ᱵᱚᱸᱜᱟ ᱟᱸ, ᱟᱭᱢᱟ ᱡᱟᱭᱜᱟ ᱨᱮ ᱧᱮᱞ ᱟᱠᱟᱱᱟ ᱡᱮᱢᱚᱱ ᱮᱴᱟᱜ ᱮᱴᱟᱜ ᱦᱟᱱᱛᱮ ᱢᱟᱞᱫᱟ ᱫᱟᱨᱡᱤᱞᱤᱝ ᱥᱮᱫ, ᱟᱨ ᱱᱟᱛᱮ ᱡᱷᱟᱲᱠᱷᱚᱸᱰ ᱥᱮᱜ ᱦᱚᱸ ᱡᱟᱹᱱᱤᱡ ᱯᱩᱥ ᱵᱚᱸᱜᱚ ᱠᱚ ᱥᱚᱦᱚᱨᱟᱭᱚᱜᱼᱟ, ᱛᱚ ᱟᱯᱮ ᱫᱚ ᱯᱩᱥ ᱵᱚᱸᱜᱟ ᱯᱮ ᱥᱚᱦᱚᱨᱟᱭᱚᱜᱼᱟ ᱥᱮ ᱥᱚᱦᱚᱨᱟᱭ ᱵᱚᱸᱜᱟ ᱜᱮᱯᱮ ᱥᱚᱦᱚᱨᱟᱭᱚᱜᱼᱟ?
ᱟᱞᱮ ᱫᱚ ᱥᱚᱨᱦᱟᱭ ᱵᱚᱸᱜᱟ ᱞᱮ ᱥᱚᱨᱦᱟᱭᱚᱜᱼᱟ᱾
ᱚᱸ᱾ ᱟᱪᱪᱷᱟ ᱥᱚᱦᱚᱨᱟᱭ ᱵᱚᱸᱜᱟ ᱯᱮ ᱥᱚᱦᱨᱟᱭᱚᱜ-ᱟ, ᱟᱫᱚ ᱛᱤᱱᱟᱹᱜ ᱫᱤᱱ ᱯᱮ ᱥᱚᱦᱨᱟᱭᱚᱜ ᱛᱮ ᱟᱯᱮ ᱫᱚ?
ᱚᱱᱠᱟ ᱫᱚ, ᱩᱸ ᱟᱹᱨᱤ ᱞᱮᱠᱟᱛᱮ ᱫᱚ ᱢᱚᱬᱮ ᱫᱤᱱᱜᱮ ᱢᱮᱱᱠᱷᱟᱱ ᱟ ᱱᱤᱛᱚᱝ ᱱᱟᱦᱟᱜ ᱫᱚ ᱯᱮ ᱫᱤᱱ ᱜᱮ ᱧᱮᱞᱚᱜ ᱠᱟᱱᱟ᱾
ᱚᱸᱻ ᱯᱮ ᱫᱤᱱ ᱨᱮᱜᱮ ᱪᱟᱵᱟᱜ ᱠᱟᱱᱟ ᱤᱝᱠᱟᱹ ᱜᱮ ᱵᱟᱝ? ᱟᱸ ᱯᱩᱭ
ᱪᱟᱵᱟᱜ ᱠᱟᱱᱟ ᱢᱟᱲᱟᱝ ᱢᱟᱲᱟᱝ ᱛᱟᱦᱮᱸ ᱢᱚᱬᱮ ᱫᱤᱱ ᱠᱚ ᱠᱟᱱ ᱛᱟᱦᱮᱸᱫ᱾
ᱚᱸ ᱢᱟᱱᱮ ᱩᱢ ᱢᱟᱦᱟ, ᱥᱟᱹᱨᱫᱤ ᱢᱟᱦᱟ ᱟᱨ ᱡᱟᱞᱮ ᱢᱟᱦᱟ ᱱᱚᱣᱟ
ᱦᱮᱸ, ᱦᱮᱸ ᱢᱩᱪᱟᱹᱫᱥᱮᱫ, ᱟᱨ ᱟᱯᱮ ᱥᱮᱫ ᱫᱚ?
ᱚ ᱟᱞᱮ ᱥᱮᱫ ᱫᱚ ᱡᱟᱦᱟᱸ ᱞᱮᱠᱟ ᱢᱚᱬᱮ ᱢᱟᱦᱟ ᱜᱮ ᱠᱚ ᱞᱟᱹᱭ ᱟᱠᱟᱫᱟ ᱪᱮᱫ ᱪᱮᱫ, ᱟᱸᱻ ᱢᱚᱬᱮ ᱢᱟᱦᱟ ᱜᱮ ᱞᱮ ᱢᱟᱱᱟᱣ ᱟ ᱟᱞᱮ ᱫᱚ᱾ ᱡᱮᱞᱮᱠᱟ ᱯᱩᱭᱞᱳ ᱢᱟᱦᱟ ᱦᱤᱞᱳᱜ ᱫᱚ ᱠᱚ ᱢᱮᱛᱟᱜ ᱠᱟᱱᱟ ᱩᱢ ᱢᱟᱦᱟ,
ᱦᱚᱸ᱾
ᱦᱟᱛᱟᱜ ᱠᱟᱱᱟ ᱟᱸ ᱜᱚᱴ ᱥᱤᱢ ᱮᱱ ᱦᱤᱞᱳᱜ ᱫᱚ ᱡᱟᱦᱮᱨ ᱨᱮ ᱦᱟᱸᱜ ᱥᱤᱢ ᱠᱚ ᱵᱚᱸᱜᱟ ᱠᱚᱣᱟ, ᱟᱨ ᱟᱨ ᱛᱮᱥᱟᱨ ᱦᱤᱞᱳᱜ ᱫᱚ ᱦᱟᱸᱜ ᱜᱚᱲᱟ ᱵᱚᱸᱜᱟ ᱦᱮᱸᱪᱮ᱾
ᱦᱮᱸ᱾
ᱟᱨᱻ ᱯᱩᱱ ᱟᱱ ᱦᱤᱞᱚᱜ ᱫᱚ ᱦᱟᱸᱜ ᱦᱩᱭᱩᱜ ᱠᱟᱱᱟ ᱟᱸᱻ ᱥᱟᱹᱨᱫᱤ ᱟᱨ ᱪᱮᱫ, ᱮᱱ ᱦᱤᱞᱚᱜ ᱫᱚ ᱰᱟᱝᱨᱤ ᱠᱚ ᱠᱷᱩᱱᱴᱟᱹᱣ ᱠᱚᱣᱟ ᱥᱮ ᱰᱟᱝᱨᱤ ᱠᱚ ᱪᱟᱨᱦᱟᱣ ᱠᱚᱣᱟ, ᱟᱨ ᱢᱚᱬᱮ ᱢᱟᱦᱟ ᱦᱤᱞᱳᱜ ᱫᱚ ᱡᱟ ᱞᱮ ᱢᱟᱦᱟ ᱥᱮ ᱞᱩᱵᱩᱜ ᱯᱮᱴᱮᱡ ᱦᱚᱸᱠᱚ ᱢᱮᱛᱟᱜ ᱠᱟᱱᱟ ᱮᱱ ᱦᱤᱞᱳᱜ ᱫᱚ ᱡᱟᱦᱟᱸ ᱥᱟᱨᱮᱡ ᱵᱟᱨᱮᱡ ᱛᱟᱦᱮᱸᱱᱟ, ᱦᱮᱸ ᱦᱟᱲᱟᱢ ᱵᱩᱲᱤ ᱠᱚ ᱠᱚ ᱨᱟᱹᱥᱠᱟᱹ ᱡᱚᱝᱟ ᱮᱱ ᱦᱤᱞᱚᱜ ᱜᱮ᱾ ᱥᱟᱨ ᱦᱤᱞᱚᱜ ᱫᱚ ᱟᱨ ᱪᱮᱫ,
ᱟᱯᱮ ᱚᱱᱛᱮ ᱫᱚ ᱛᱟᱦᱚᱞᱮ ᱚᱠᱟ ᱞᱮᱠᱟ ᱯᱮ ᱢᱟᱱᱟᱣᱟ ?
ᱟᱞᱮ ᱦᱚᱸ ᱱᱚᱝᱠᱟ ᱜᱮ ᱯᱮ ᱫᱤᱱ ᱨᱮ, ᱟᱫᱚ ᱞᱟᱹᱭ ᱠᱮᱢᱟᱹᱧ ᱦᱩᱱᱟᱹᱝ ᱢᱮᱱᱠᱷᱟᱱ ᱚᱠᱛᱚ ᱟᱹᱰᱤ ᱠᱷᱟᱴᱚᱭᱱᱟ᱾ ᱚᱠᱛᱚ ᱠᱚ ᱦᱚᱸ ᱦᱩᱭ ᱡᱟᱨᱚᱣᱟᱭᱮᱱ ᱛᱟᱞᱟᱝᱟ, ᱟᱨ ᱦᱮᱸ ᱢᱟ ᱛᱟᱦᱞᱮ ᱡᱚᱦᱟᱨ ᱜᱮ᱾
ᱡᱚᱦᱟᱨ ᱜᱮ, ᱦᱮᱸᱜ ᱡᱚᱦᱟᱨ ᱜᱮ᱾